ᱡᱚᱢᱚᱜ ᱠᱟᱱᱟ ᱜᱚᱢᱠᱮ
ᱦᱮᱸ ᱜᱚᱝᱠᱮ ᱟᱡᱚᱢᱚᱜ ᱠᱟᱱᱟ
ᱦᱮᱸ ᱡᱚᱦᱟᱨ ᱜᱮ
ᱦᱮᱸ
ᱦᱮᱸ ᱟᱭᱢᱟ ᱫᱤᱱ ᱛᱟᱭᱚᱢ ᱟᱨᱦᱚᱸ ᱨᱚᱯᱚᱲ ᱦᱤᱡᱩᱜ ᱠᱟᱱᱟ
ᱦᱮᱸ ᱜᱚᱢᱠᱮ ᱱᱟᱯᱟᱭ ᱜᱮᱭᱟ ᱛᱚ ᱟᱵᱮᱱ ᱜᱚᱝᱠᱮ ᱪᱮᱫ ᱞᱮᱠᱟ ᱢᱮᱱᱟᱜ ᱵᱮᱱᱟ
ᱟᱞᱤᱧ ᱦᱚᱸ ᱱᱟᱯᱟᱭ ᱜᱮ ᱢᱮᱱᱟᱜ ᱟᱠᱟᱫᱤᱧᱟ ᱚᱲᱟᱜ ᱠᱚᱨᱮ ᱦᱚᱸ ᱵᱩᱜᱤ ᱵᱟᱲᱟ ᱜᱮ
ᱟᱯᱮ ᱥᱮᱱ ᱦᱮᱸ ᱱᱤᱛᱚᱜ ᱫᱚ ᱡᱟᱹᱲᱤᱭᱮᱫᱼᱟ ᱥᱮ ᱦᱮᱸ
ᱫᱟᱜ ᱡᱟᱹᱲᱤ ᱜᱚᱝᱠᱮ ᱫᱟᱜ ᱡᱟᱹᱲᱤ ᱫᱚ ᱫᱟᱜ ᱡᱟᱹᱲᱤ ᱠᱮᱜᱼᱟᱭ ᱠᱤᱪᱷᱩ ᱦᱟᱱᱮ ᱥᱤᱧ ᱵᱮᱲᱟ ᱟᱫᱚ ᱱᱤᱛᱳ ᱫᱚ ᱛᱷᱤᱨ
ᱚ ᱟᱪᱪᱷᱟ ᱦᱮᱸᱮ ᱛ ᱱᱤᱭᱟᱹ ᱫᱚ ᱪᱮᱫ ᱵᱧ ᱪᱤᱠᱟᱹᱟ ᱦᱮᱸ ᱱᱚᱛᱮ ᱦᱚᱸᱜᱼ ᱫᱟᱜ ᱡᱟᱲᱮ ᱠᱮᱜᱼᱟᱭ ᱱᱤᱭᱟᱹ ᱫᱤᱱ
ᱦᱮᱸ ᱜᱚᱝᱠᱮ ᱱᱤᱭᱟᱹ ᱜᱷᱟᱹᱲᱤᱡ ᱫᱚ ᱱᱚᱜᱼᱚᱭ ᱯᱩᱛᱷᱤ ᱯᱚᱛᱛᱚᱵ ᱠᱟᱛᱮᱜ ᱠᱟᱹᱴᱤᱡ ᱫᱩᱲᱩᱵ ᱦᱩᱭ ᱟᱠᱟᱱᱟ
ᱚ
ᱟᱫᱚ ᱟᱵᱮᱱ ᱫᱚ ᱪᱮᱫ ᱠᱚᱵᱮᱱ ᱪᱤᱠᱟᱹ ᱵᱟᱲᱟᱭᱮᱫᱼᱟ
ᱦᱮᱸ ᱟᱹᱞᱤᱧᱟᱜ ᱮᱛᱚᱛ ᱯᱚᱛᱚᱵ ᱠᱚ ᱠᱟᱹᱴᱤᱡ ᱯᱟᱲᱦᱟᱣ ᱦᱩᱭᱱᱟ ᱚᱱᱟ ᱦᱚᱸ ᱫᱚᱨᱠᱟᱨ ᱦᱩᱭ
ᱦᱮᱸ
ᱦᱮᱸ ᱦᱤᱭᱻ ᱡᱮ ᱱᱚᱜᱼᱚᱭ ᱦᱟᱸᱜ ᱟᱜᱚᱥᱴ ᱪᱟᱸᱫᱳ ᱨᱮᱦᱟᱸᱜ ᱱᱚ ᱛᱟᱹᱨᱤᱠᱷ ᱟᱻᱦᱦ ᱰᱮᱜᱟᱨᱤ ᱛᱚ ᱚᱱᱟ ᱤᱱᱟᱹ ᱦᱤᱞᱳᱜ ᱯᱮ ᱢᱟᱱᱟᱣ ᱜᱮᱭᱟ ᱥᱮ ᱵᱟᱝ?
ᱟᱵᱩ ᱜᱚᱢᱠᱮ ᱱᱤᱛᱚᱜ ᱜᱚᱢᱠᱮ ᱦᱮᱸ ᱥᱟᱯᱲᱟᱣ ᱛᱚ ᱩᱱ ᱦᱤᱞᱳᱜ ᱜᱮ ᱥᱟᱯᱲᱟᱣ ᱦᱩᱭᱩᱜ ᱜᱮᱭᱟ ᱡᱟᱦᱟᱸ ᱫᱤᱱ ᱡᱟᱦᱟᱸ ᱢᱟᱦᱟᱨᱮ ᱛᱟᱦᱮᱸᱱᱟ ᱠᱟᱨᱚᱱ ᱟᱹᱨᱤ ᱫᱚ ᱚᱱᱟ ᱠᱟᱱ ᱜᱮᱭᱟ ᱛᱚ ᱡᱟᱦᱟᱸ ᱡᱟᱦᱟᱸ ᱫᱤᱱ ᱜᱚᱴᱟᱨᱮ ᱳᱱ ᱦᱮᱸ ᱡᱟᱦᱟᱸ ᱫᱤᱱ ᱜᱚᱴᱟᱨᱮ ᱚᱱᱟ ᱠᱟᱹᱢᱤ ᱦᱚᱭ ᱠᱟᱱᱟ ᱩᱱ ᱦᱚᱸᱞᱟᱹᱜ ᱚᱱᱟ ᱠᱟᱹᱢᱤ ᱨᱮᱱᱟᱜ ᱠᱟᱛᱷᱟ ᱫᱚ ᱚᱵᱚᱥᱳᱭ ᱚᱱᱠᱟ ᱢᱟᱱᱮ ᱠᱟᱹᱢᱤ ᱫᱚ ᱞᱟᱹᱠᱛᱤ ᱠᱟᱱᱟ ᱟᱫᱚᱜ ᱵᱤᱫᱽᱫᱟᱹᱜᱟᱲ ᱠᱚᱨᱮ ᱡᱮᱜᱮᱛ ᱵᱤᱫᱽᱫᱟᱹᱜᱟᱲ ᱠᱚᱨᱮ ᱱᱚᱝᱠᱟ ᱦᱩᱭᱩᱸᱜ ᱜᱮᱭᱟ ᱚᱱᱠᱟ ᱚᱠᱛᱚ ᱛᱮ ᱡᱩᱫᱤ ᱥᱩᱱᱤ ᱨᱩᱵᱤᱵᱟᱨ ᱯᱟᱲᱟᱜ ᱜᱮᱭᱟ ᱟᱫᱚ ᱛᱚᱠᱷᱚᱱ ᱛᱚ ᱚᱱᱟ ᱠᱚᱫᱚ ᱪᱷᱩᱴᱤ ᱛᱟᱦᱮᱸᱱ ᱜᱮᱭᱟ? ᱟᱫᱚ ᱚᱱᱟ ᱠᱷᱟᱹᱛᱤᱨ ᱩᱱᱦᱤᱞᱳᱜ ᱵᱟᱝ ᱢᱟᱱᱟᱣ ᱠᱟᱛᱮᱜ ᱚᱱᱟ ᱫᱚ ᱫᱚᱥᱟᱨ ᱫᱤᱱ ᱵᱟᱠᱷᱟᱱ ᱮᱴᱟᱜ ᱫᱤᱱ ᱜᱮᱠᱚ ᱢᱟᱱᱟᱣ ᱵᱟᱲᱟᱭ ᱫᱟ ᱟᱫᱚ ᱟᱯᱮ ᱥᱮᱫ ᱫᱚ ᱜᱚᱢᱠᱮ ᱟᱫᱚ ᱞᱟᱹᱭ ᱵᱮᱱ
ᱦᱮᱸ ᱟᱞᱮ ᱥᱮᱱ ᱫᱚ ᱤᱱᱟᱹ ᱢᱟᱦᱟᱸ ᱨᱮᱢᱟᱸ ᱢᱟᱱᱟᱣ ᱦᱩᱭᱩᱜ ᱜᱮᱭᱟ ᱡᱤᱛᱮ ᱱᱚᱝᱠᱟ ᱡᱮ ᱥᱤᱸᱜᱮ ᱢᱟᱦᱟᱸ ᱡᱩᱫᱤ ᱵᱟᱝ ᱯᱟᱲᱟᱜᱼᱟ ᱟᱨ ᱮᱴᱟᱜ ᱢᱟᱦᱟᱸ ᱠᱚᱨᱮ ᱡᱩᱫᱤ ᱯᱟᱲᱟᱜ ᱫᱚ ᱤᱱᱟᱹ ᱦᱤᱞᱳᱜ ᱜᱮ ᱢᱟᱱᱟᱣ ᱵᱟᱲᱟ ᱦᱩᱭᱩᱜᱼᱟ ᱵᱤᱫᱽᱫᱟᱹᱜᱟᱲ ᱠᱚᱨᱮ ᱦᱚᱸ ᱡᱮᱜᱮᱸᱫ ᱵᱤᱫᱽᱫᱟᱹᱜᱟᱲ ᱠᱚᱨᱮ ᱵᱟᱝᱠᱷᱟᱱ ᱢᱟᱸ ᱦᱟᱸ ᱵᱤᱫᱟᱹᱜᱟᱲ ᱠᱚᱨᱮ ᱱᱚᱣᱟ ᱠᱚᱨᱮ ᱦᱚᱸ ᱟᱨ ᱱᱚᱝᱠᱟ ᱟᱹᱛᱩ ᱴᱚᱞᱟ ᱠᱚᱨᱮ ᱦᱚᱸ ᱢᱟᱱᱟᱣ ᱵᱟᱲᱟ ᱦᱩᱭᱩᱜ ᱜᱮᱭᱟ ᱟᱯᱮ ᱦᱳᱭ ᱟᱯᱮ ᱫᱚ ᱟᱹᱛᱩ ᱴᱚᱞᱟ ᱠᱚᱨᱮ ᱫᱚ ᱵᱟᱯᱮ ᱢᱟᱱᱟᱣ ᱵᱟᱲᱟᱭ
ᱦᱮᱸ ᱜᱚᱝᱠᱮ ᱟᱹᱛᱩ ᱴᱚᱞᱟ ᱟᱹᱛᱩ ᱴᱚᱞᱟ ᱠᱚᱨᱮ ᱫᱚ ᱢᱟᱱᱟᱣ ᱵᱟᱲᱟ ᱦᱩᱭᱩᱜ ᱜᱮᱭᱟ, ᱵᱟᱝ ᱫᱚ ᱵᱟᱝ ᱟᱹᱛᱩ ᱴᱚᱞᱟ ᱠᱚᱨᱮ ᱛᱟᱨᱯᱚᱨ ᱢᱟᱱᱮ ᱚᱱᱠᱟᱱ ᱡᱚᱛᱚ ᱡᱟᱭᱜᱟ ᱨᱮᱜᱮ ᱡᱚᱛᱚ ᱴᱷᱟᱶ ᱨᱮᱜᱮ ᱢᱟᱱᱟᱣ ᱫᱚ ᱢᱟᱱᱟᱣ ᱵᱟᱛᱟᱣ ᱜᱮ ᱦᱩᱭᱩᱜᱼᱟ ᱟᱫᱚ ᱚᱱᱟ ᱫᱚ ᱢᱟᱱᱳᱣ ᱞᱮᱠᱟᱱ ᱫᱤᱱ ᱠᱟᱱ ᱜᱮᱭᱟ ᱛᱚ
ᱦᱮᱸᱻᱦᱮᱸ
ᱟᱫᱚ ᱜᱱᱠ ᱟᱫᱚ ᱜᱚᱢᱠᱮ ᱟᱯᱮ ᱥᱮᱫ
ᱛᱟᱦᱚᱞᱮ ᱮᱱᱦᱤᱞᱳᱜ ᱢᱤᱫ ᱴᱟᱝ ᱵᱷᱟᱜᱤ ᱟᱵᱩ ᱟᱹᱫᱤᱢ ᱠᱩ ᱞᱟᱹᱜᱤᱫ ᱦᱚᱸ ᱢᱤᱫᱴᱟᱱ ᱢᱟᱦᱟᱸ ᱠᱩ ᱵᱟᱪᱷᱱᱟᱣ ᱠᱟᱜᱼᱟ ᱟᱨ ᱚᱱᱟ ᱢᱟᱦᱟᱸ ᱠᱚ ᱥᱟᱱᱟ ᱠᱟᱜᱼᱟ ᱡᱮ ᱤᱱᱟᱹ ᱦᱤᱞᱳᱜ ᱫᱚ ᱟᱹ ᱡᱮᱜᱮᱛ ᱡᱟᱠᱟᱛ ᱢᱟᱱᱮ ᱟᱫᱤᱢ ᱢᱟᱦᱟ ᱡᱟᱦᱟᱸ ᱠᱚᱜᱮ ᱟᱫᱤᱢ ᱦᱚᱲ ᱢᱮᱱᱟᱜ ᱵᱚᱸᱱᱟ ᱡᱷᱚᱛᱚ ᱠᱚ ᱞᱟᱹᱜᱤᱫ ᱜᱮ ᱚᱱᱟ ᱫᱚ ᱟᱹᱰᱤ ᱜᱚᱨᱚᱵᱽ ᱨᱮᱱᱟᱜ ᱫᱤᱱ ᱠᱟᱱᱟ
ᱦᱮᱸ ᱜᱚᱸᱝᱠᱮ ᱮᱠᱫᱚᱢ ᱱᱚᱣᱟ ᱫᱚ ᱮᱠᱫᱚᱢ ᱥᱟᱹᱨᱤ ᱠᱟᱛᱷᱟ ᱵᱮᱱ ᱞᱟᱹᱭ ᱟᱠᱟᱜᱼᱟ ᱱᱚᱶᱟ ᱫᱚ ᱟᱹᱰᱤ ᱜᱩᱱ ᱢᱟᱱᱟᱣ ᱡᱤᱱᱤᱥᱟᱱ ᱠᱟᱱᱟ ᱟᱫᱚ ᱱᱚᱸᱣᱟ ᱫᱚ ᱢᱟᱱᱟᱣ ᱛᱮᱫᱚ ᱞᱟᱹᱠᱛᱤ ᱠᱟᱱ ᱜᱮᱭᱟ ᱱᱚᱣᱟ ᱵ ᱢᱟᱱᱟᱣ ᱞᱮᱠᱷᱟᱪ ᱦᱤᱡᱩᱜ ᱠᱟᱱ ᱦᱟᱯᱲᱟᱢ ᱦᱤᱡᱩᱜ ᱠᱟᱱ ᱡᱩᱣᱟᱹᱱ ᱜᱤᱫᱽᱨᱟᱹ ᱠᱚᱲᱟ ᱠᱚᱸᱠᱚ ᱠᱚᱲᱟ ᱜᱤᱫᱽ ᱜᱤᱫᱽᱨᱟᱹ ᱠᱚ ᱠᱩᱲᱤ ᱜᱤᱫᱽᱨᱟᱹ ᱠᱚ ᱵᱟᱝ ᱠᱚ ᱧᱮᱞ ᱥᱮᱬᱟᱣ ᱫᱟᱲᱮᱭᱟᱜᱼᱟ ᱡᱮ ᱱᱚᱣᱟ ᱫᱚ ᱪᱮᱫ ᱫᱤᱱ ᱠᱟᱱᱟ ᱪᱮᱫ ᱞᱟᱹᱜᱤᱫ ᱵᱚᱱ ᱢᱟᱱᱟᱣᱮᱫᱟ ᱪᱮᱫᱟᱜ ᱜᱮ ᱵᱟᱝᱵᱚᱱ ᱢᱟᱱᱟᱣᱮᱫᱟ ᱱᱚᱣᱟ ᱠᱚᱜᱮ
ᱚᱱᱟ ᱜᱤᱛᱷᱚ ᱟᱨ ᱱᱚᱛᱮᱱᱟᱜ ᱟᱹᱛᱩ ᱴᱚᱞᱟ ᱠᱚᱨᱮ ᱫᱚ ᱮᱱᱦᱤᱞᱳᱜ ᱫᱚ ᱦᱚᱨᱚᱜ ᱵᱟᱸᱫᱮ ᱢᱮᱱᱟᱜ ᱮᱱᱦᱤᱞᱳᱜ ᱫᱚ ᱡᱚᱛᱚ ᱜᱮ ᱚᱱᱟ ᱯᱟᱹᱪᱤ ᱜᱮᱸᱫᱟᱜ ᱜᱮᱠᱚ ᱵᱟᱸᱫᱮᱜ ᱟᱠᱚ ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱦᱚᱸ ᱯᱟᱹᱧᱪᱤ ᱫᱷᱩᱛᱤ ᱠᱚᱜᱮ ᱦᱚᱨᱚᱜ ᱦᱩᱭᱩᱜᱼᱟ ᱤᱱᱟᱹ ᱦᱤᱞᱳᱜ ᱫᱚ ᱟᱨ ᱥᱟᱶᱛᱮ ᱡᱟᱦᱟᱸᱜᱮ ᱟᱵᱚ ᱨᱤᱱ ᱦᱩᱞᱜᱟᱹ ᱨᱮ ᱠᱚᱣᱟ ᱥᱮ ᱱᱩᱠᱩ ᱡᱟᱦᱟᱸᱭ ᱚᱱᱚᱞᱤᱭᱟᱹ ᱡᱟᱦᱟᱸ ᱟᱵᱚᱨᱮᱱ ᱜᱩᱨᱩ ᱜᱚᱝᱠᱮ ᱠᱚ ᱢᱮᱱᱟᱜ ᱠᱚᱣᱟ ᱩᱱᱠᱩᱣᱟᱜ ᱪᱤᱛᱟᱹᱨ ᱠᱚᱨᱮ ᱵᱟᱦᱟ ᱢᱟᱞᱟ ᱠᱚ ᱟᱨᱟᱣ
ᱱᱚᱝᱠᱟ ᱟᱞᱮ ᱞᱮ ᱢᱟᱱᱟᱣ ᱜᱮᱭᱟ
ᱦᱳᱭ ᱜᱚᱝᱠᱮ ᱟᱫᱚ ᱟᱞᱮᱭᱟᱜ ᱦᱚᱸ ᱱᱚᱸᱰᱮ ᱱᱚᱝᱠᱟᱜ ᱜᱮ ᱠᱟᱨᱚᱱ ᱱᱚᱣᱟ ᱡᱟᱦᱟᱸ ᱵᱮᱱ ᱞᱟᱹᱭ ᱠᱟᱜᱼᱟ ᱟᱵᱮᱱ ᱯᱟᱹᱧᱪᱤ ᱫᱷᱩᱛᱤ ᱛᱤ ᱯᱟᱹᱧᱪᱤ ᱥᱟᱹᱲᱤ ᱦᱚᱨᱚᱜ ᱨᱮᱱᱟᱜ ᱠᱟᱛᱷᱟ ᱠᱚ ᱱᱚᱣᱟ ᱠᱚᱫᱚ ᱚᱵᱚᱥᱥᱳᱭ ᱟᱵᱚᱣᱟᱜ ᱱᱚᱣᱟ ᱠᱚᱫᱚ ᱫᱷᱚᱨᱚᱢ ᱨᱮᱱᱟᱜ ᱥᱮ ᱟᱹᱨᱤᱪᱟᱹᱞᱤ ᱨᱮᱱᱟᱜ ᱟᱹᱨᱤᱪᱟᱹᱞᱤ ᱨᱮᱱᱟᱜ ᱠᱟᱛᱷᱟ ᱠᱟᱱ ᱜᱮᱭᱟ ᱡᱮᱱᱚ ᱠᱚ ᱦᱚᱨᱚᱜ ᱵᱟᱸᱫᱮ ᱠᱟᱛᱮ ᱱᱚᱣᱟ ᱠᱚ ᱟᱠᱷᱲᱟ ᱥᱮ ᱱᱚᱣᱟ ᱠᱚ ᱢᱟᱱᱟᱣ ᱵᱟᱛᱟᱣ ᱫᱚ ᱡᱟᱹᱨᱩᱲ ᱞᱟᱹᱠᱛᱤ ᱠᱟᱱ ᱜᱮᱭᱟ ᱟᱞᱮ ᱥᱮᱫ ᱦᱚᱸ ᱱᱚᱠᱟᱜᱮ ᱯᱟᱹᱧᱪᱤ ᱫᱷᱩᱛᱤ ᱯᱟᱹᱧᱪᱤ ᱫᱷᱩᱛᱤ ᱯᱟᱹᱧᱪᱤ ᱥᱟᱹᱲᱤ ᱱᱚᱣᱟ ᱠᱚ ᱦᱚᱨᱚᱜ ᱵᱟᱸᱫᱮ ᱠᱟᱛᱮᱜ ᱜᱮ ᱠᱚ ᱪᱟᱞᱟᱜᱼᱟ ᱚᱱᱟ ᱡᱟᱦᱟᱸᱢ ᱞᱟᱹᱭ ᱠᱟᱜ ᱜᱚᱢᱠᱮ ᱡᱮ ᱜᱩᱨᱩ ᱜᱚᱢᱠᱮ ᱛᱟᱠᱚ ᱚᱱᱠᱟ ᱩᱱᱠᱩᱣᱟᱜ ᱚᱱᱠᱟ ᱚᱱᱟ ᱪᱤᱛᱟᱹᱨ ᱨᱮ ᱵᱟᱦᱟ ᱢᱟᱞᱟ ᱟᱨᱟᱣ ᱟᱠᱚ ᱦᱩᱭᱩᱜᱼᱟ ᱟᱨ ᱵᱟᱦᱟ ᱪᱟᱞᱟᱠᱚ ᱦᱩᱭᱩᱜᱼᱟ ᱱᱚᱣᱟ ᱠᱚᱜᱮ ᱡᱚᱛᱚ ᱜᱚᱢᱠᱮ ᱟᱞᱮ ᱥᱮᱫ ᱦᱚᱸ ᱚᱱᱠᱟᱜᱮ ᱚᱱᱠᱟᱜᱮ ᱥᱚᱢᱟᱱ ᱵᱷᱟᱜᱽ ᱛᱮᱜᱮ ᱢᱟᱱᱮ ᱤᱭᱟᱹ ᱛᱮᱜᱮ ᱠᱚ ᱢᱟᱱᱟᱣ ᱜᱮᱭᱟ
ᱡᱟᱦᱟᱸ ᱠᱚᱣᱟᱜ ᱨᱩᱨᱩ ᱥᱟᱯᱟᱯ ᱠᱚ ᱠᱟᱪᱟ ᱨᱮᱱᱟᱜ ᱡᱟᱦᱟᱸ ᱛᱩᱢᱫᱟᱜ ᱴᱟᱢᱟᱠ ᱨᱮᱜᱽᱲᱟ ᱱᱚᱣᱟ ᱠᱚ ᱤᱱᱟᱹ ᱦᱤᱞᱳᱜ ᱫᱚ ᱚᱸᱰᱮ ᱟᱠᱷᱲᱟ ᱠᱚ ᱡᱚᱲᱟᱣ ᱦᱩᱭᱩᱜᱼᱟ ᱟᱨ ᱨᱩ ᱦᱩᱭᱩᱜᱼᱟ ᱥᱟᱶᱛᱮ ᱟᱨ ᱛᱤᱨᱞᱟᱹ ᱦᱚᱯᱚᱱ ᱠᱚᱦᱚᱸ ᱮᱱᱮᱡ ᱠᱚ ᱥᱟᱵᱚᱜᱼᱟ ᱮᱱᱮᱡ ᱟᱠᱷᱲᱟ ᱱᱚᱝᱠᱟ
ᱮᱠᱫᱚᱢ ᱚᱱᱠᱟᱜᱮ ᱱᱚᱱᱛᱮ ᱦᱚᱸ ᱚᱱᱠᱟᱜᱮ ᱮᱠᱫᱚᱢ ᱡᱟᱦᱟᱸ ᱞᱮᱠᱟᱵᱤᱱ ᱞᱟᱹᱭ ᱠᱮᱜᱼᱟ ᱟᱛᱳ ᱨᱮ ᱟᱛᱳ ᱨᱮᱱ ᱜᱚᱴᱟ ᱦᱚᱲ ᱢᱤᱫ ᱛᱮ ᱡᱚᱛᱚ ᱞᱮᱠᱟᱱ ᱡᱩᱣᱟᱹᱱ ᱠᱚᱲᱟ ᱠᱩᱲᱤ ᱦᱩᱭᱩᱜ ᱦᱟᱯᱲᱟᱢ ᱵᱤᱨᱟᱹᱫᱟᱹᱞᱤ ᱠᱚ ᱦᱩᱭᱩᱜ ᱵᱟᱵᱟ ᱦᱚᱲ ᱟᱭᱳ ᱦᱚᱲ ᱢᱟᱹᱭ ᱛᱟᱠᱚ ᱠᱚ ᱦᱩᱭᱩᱜ ᱡᱚᱛᱚ ᱠᱷᱚᱱ ᱨᱮ ᱡᱚᱢᱟᱣ ᱠᱟᱛᱮ ᱱᱚᱣᱟ ᱨᱮᱱᱟᱜ ᱚᱱᱟ ᱢᱩᱪᱟᱹᱫ ᱨᱮ ᱱᱚᱝᱠᱟ ᱮᱱᱮᱡ ᱠᱚᱠᱚ ᱥᱟᱵᱚᱜ ᱜᱮᱭᱟ ᱱᱚᱱᱛᱮᱦᱚᱸ
ᱦᱚᱭ
ᱚᱱᱠᱟ ᱜᱮ ᱟᱨᱦᱚᱸ ᱤᱱᱟᱹ ᱢᱟᱦᱟ ᱦᱤᱞᱳᱜ ᱜᱮ ᱟᱨ ᱦᱚᱸ ᱱᱚᱝᱠᱟ ᱮ ᱧᱤᱫᱟᱹ ᱵᱮᱲᱟ ᱫᱚ ᱞᱟᱠᱪᱟᱨ ᱞᱟᱠᱪᱟᱨᱟᱜ ᱟᱠᱷᱲᱟ ᱥᱟᱯᱲᱟᱣ ᱦᱩᱭᱩᱜᱼᱟ ᱡᱮᱞᱮᱠᱟ ᱚᱸᱰᱮ ᱛᱟᱦᱮᱱᱟ ᱟᱵᱚᱣᱟᱜ ᱩᱱᱠᱩ ᱠᱟᱹᱴᱤᱡ ᱜᱤᱫᱽᱨᱟᱹ ᱠᱚ ᱞᱟᱹᱜᱤᱫ ᱚᱱᱚᱬᱦᱮᱸ ᱦᱮᱯᱨᱟᱣ ᱚᱱᱟ ᱟᱵᱚᱣᱟᱜ ᱡᱟᱱᱟᱢ ᱟᱲᱟᱝ ᱛᱮ ᱚᱱᱚᱬᱦᱮᱸ ᱦᱮᱯᱨᱟᱣ ᱛᱟᱦᱮᱱᱟ ᱛᱟᱨᱯᱚᱨ ᱱᱚᱝᱠᱟ ᱡᱮ ᱠᱚ ᱛᱟᱦᱮᱱ ᱜᱮᱭᱟ ᱟᱭᱢᱟ ᱞᱮᱠᱟᱱ ᱦᱮᱯᱨᱟᱣ ᱠᱚ ᱛᱟᱦᱮᱱᱟ ᱥᱟᱶᱛᱮ ᱮᱱᱮᱡ ᱥᱮᱨᱮᱧ ᱱᱚᱝᱠᱟ ᱠᱟᱞᱪᱟᱨ ᱢᱟᱱᱮ ᱞᱟᱠᱪᱟᱨ ᱨᱮᱱᱟᱜ ᱮᱱᱮᱡ ᱥᱮᱨᱮᱧ ᱠᱚ ᱛᱟᱦᱮᱱᱟ ᱟᱨᱦᱚᱸ ᱜᱟᱭᱟᱱ ᱠᱚᱦᱚᱸ ᱥᱟᱯ ᱥᱟᱯᱲᱟᱣ ᱦᱩᱭᱩᱜᱼᱟ
ᱟᱯᱮ ᱥᱮᱫ ᱫᱚ ᱜᱚᱝᱠᱮ ᱱᱚᱣᱟ ᱠᱚ ᱧᱤᱫᱟᱹ ᱱᱮ, ᱲᱟ ᱠᱚᱦᱚᱸ ᱠᱚ ᱫᱚᱦᱚᱭ ᱜᱮᱭᱟ ᱥᱮ ᱵᱟᱝ
ᱦᱮᱸ ᱜᱚᱢᱠᱮ ᱱᱚᱣᱟ ᱠᱚᱫᱚ ᱠᱚ ᱫᱚᱦᱚᱭ ᱜᱮᱭᱟ ᱠᱟᱨᱚᱱ ᱱᱚᱣᱟ ᱠᱚ ᱡᱩᱫᱤ ᱵᱟᱝ ᱫᱚᱦᱚᱭ ᱦᱩᱭᱩᱜ ᱜᱮᱭᱟ ᱛᱟᱦᱚᱞᱮ ᱦᱩᱰᱤᱧ ᱦᱩᱰᱤᱧ ᱜᱤᱫᱽᱨᱟᱹ ᱠᱚᱠᱚ ᱥᱚᱪᱩ. ᱡᱤᱣᱚᱴᱟᱹᱱ ᱜᱤᱫᱽᱨᱟᱹ ᱠᱚ ᱱᱚᱣᱟ ᱠᱚ ᱛᱟᱞᱟ ᱛᱮᱜᱮ ᱢᱤᱫᱴᱟᱝ ᱟᱠᱚᱣᱟᱜ ᱟᱠᱚ ᱢᱤᱫᱴᱟᱝ ᱟᱠᱚ ᱱᱤᱡᱮ ᱟᱜ ᱵᱷᱤᱛᱤᱨ ᱨᱮ ᱢᱮᱫ ᱢᱤᱫᱴᱟᱝ ᱟᱹᱭᱠᱟᱹᱣ ᱠᱚ ᱵᱩᱡᱷᱟᱹᱣᱟ ᱡᱮ ᱱᱚᱝᱠᱟ ᱪᱮᱫ ᱞᱮᱠᱟ ᱚᱠᱟ ᱞᱮᱠᱟ ᱪᱮᱫ ᱪᱤᱠᱟᱹᱭ ᱦᱩᱭᱩᱜᱼᱟ ᱢᱤᱫᱴᱟᱝ ᱚᱱᱚᱲᱦᱮᱸ ᱞᱟᱹᱭ ᱥᱮ ᱢᱤᱫᱴᱟᱝ ᱥᱮᱨᱮᱧ ᱞᱟᱹᱭ ᱥᱮ ᱡᱟᱦᱟ ᱞᱮᱠᱟᱱ ᱜᱮ ᱢᱤᱫᱴᱟᱝ ᱦᱩᱰᱤᱧ ᱠᱟᱹᱦᱱᱤ ᱜᱮ ᱞᱟᱹᱭ ᱱᱚᱣᱟ ᱠᱚ ᱟᱠᱚ ᱛᱟᱞᱟᱨᱮ ᱩᱫᱽᱜᱟᱹᱣᱮ ᱟᱹᱜᱩᱭᱟ ᱟᱨ ᱱᱚᱣᱟ ᱠᱷᱟᱹᱛᱤᱨ ᱛᱮᱜᱮ ᱱᱚᱣᱟ ᱠᱚ ᱟᱠᱚ ᱢᱤᱫᱴᱟᱝ ᱩᱭᱦᱟᱹᱨ ᱵᱷᱟᱵᱽᱱᱟ ᱠᱚ ᱧᱟᱢᱟ ᱥᱮ ᱦᱤᱡᱩᱜ ᱠᱟᱱ ᱫᱤᱱ ᱠᱚᱨᱮ ᱦᱤᱡᱩᱜ ᱠᱟᱱ ᱫᱤᱱ ᱠᱚᱨᱮ ᱟᱠᱚ ᱞᱟᱹᱜᱤᱫ ᱦᱚᱸ ᱱᱟᱯᱟᱭᱚᱜᱼᱟ ᱛᱟᱦᱞᱮ ᱱᱚᱣᱟ ᱠᱚᱦᱚᱸ ᱟᱞᱮ ᱫᱚᱞᱮ ᱥᱟᱯᱲᱟᱣ ᱫᱚᱦᱚ ᱠᱟᱜ ᱜᱮᱭᱟ ᱟᱨ ᱱᱚᱣᱟ ᱠᱚ ᱥᱟᱯᱲᱟᱣ ᱛᱟᱭᱱᱚᱢ ᱱᱩᱠᱩ ᱡᱟᱦᱟᱸᱭ ᱟᱞᱮ ᱡᱟᱦᱟᱱᱟᱜ ᱡᱟᱦᱟᱱ ᱵᱟᱠᱷᱟᱱ ᱮᱢᱟ ᱠᱚ ᱜᱮᱭᱟᱞᱮ ᱠᱟᱨᱚᱱ ᱟᱠᱚ ᱦᱚᱸ ᱨᱟᱹᱥᱠᱟᱹ ᱠᱚ ᱵᱩᱡᱷᱟᱹᱣ ᱢᱟ ᱡᱮ ᱵᱟᱝ ᱟᱞᱮ ᱞᱮ ᱢᱤᱫᱴᱟᱝ ᱡᱟᱭᱜᱟ ᱨᱮ ᱥᱟᱵᱼᱟ ᱥᱮ ᱡᱟᱭᱜᱟ ᱨᱮ ᱥᱮᱞᱮᱫ ᱠᱟᱛᱮ ᱱᱚᱜᱼᱚᱭ ᱱᱚᱝᱠᱟ ᱟᱞᱮ ᱢᱤᱫᱴᱟᱝ ᱢᱤᱫᱴᱟᱝ ᱱᱚᱝᱠᱟ ᱩᱫᱩᱜ ᱦᱚᱪᱚ ᱠᱟᱛᱮ ᱧᱮᱞ ᱦᱚᱪᱚ ᱠᱟᱛᱮ ᱢᱤᱫᱴᱟᱝ ᱯᱩᱭᱞᱩ ᱱᱚᱝᱠᱟ ᱞᱮ ᱧᱟᱢ ᱠᱟᱜᱼᱟ ᱱᱚᱜᱼᱚᱭ ᱱᱚᱣᱟ ᱠᱚ ᱡᱤᱱᱤᱥ ᱦᱮᱸ ᱜᱚᱝᱠᱮ ᱞᱟᱹᱭ ᱢᱮ ᱦᱮᱞᱳ ᱦᱮᱞᱳ ᱜᱚᱝᱠᱮ ᱜᱚᱢᱠᱮ ᱟᱸᱡᱚᱢᱚᱜ ᱠᱟᱱᱟ ᱦᱮᱞᱳ ᱜᱚᱢᱠᱮ ᱦᱮᱸ ᱜᱚᱢᱠᱮ ᱞᱟᱹᱭ ᱫᱟᱹᱧ ᱟᱧᱚᱢᱚᱜ ᱠᱟᱱᱟ ᱦᱮᱞᱳ ᱜᱚᱝᱠᱮ ᱦᱮᱞᱳ ᱜᱚᱝᱠᱮ